ᱟᱸᱡᱚᱢᱚᱜ ᱠᱟᱱᱟ ᱟᱪᱪᱷᱟ ᱱᱟᱯᱟᱭ ᱵᱟᱲᱟ ᱜᱮ ᱢᱮᱱᱟᱢᱟ ᱛᱚ?
ᱦᱮᱸ ᱦᱮᱸ ᱱᱟᱯᱟᱭ ᱵᱟᱲᱟ ᱜᱮ᱾
ᱟᱯᱮ ᱥᱮᱫ ᱫᱟᱜ ᱤᱧ ᱦᱚᱸ ᱱᱟᱯᱟᱭ ᱵᱟᱲᱟ ᱠᱟᱱᱟ ᱫᱟᱜ ᱡᱟᱹᱲᱤ ᱪᱮᱫ ᱞᱮᱠᱟ?
ᱟᱞᱮᱥᱮᱫ ᱫᱟᱜ ᱡᱟᱹᱲᱤ ᱫᱚ ᱪᱮᱫ ᱤᱧ ᱞᱟᱹᱭᱟ ᱫᱚᱢᱮ ᱡᱟᱹᱥᱛᱤ ᱫᱚ ᱵᱟᱹᱱᱩᱜ ᱟᱠᱟᱫᱟ ᱢᱚᱴᱟᱼᱼ ᱢᱚᱴᱟᱢᱳᱴᱤ ᱡᱟᱦᱟᱸ ᱛᱤᱱᱟᱹᱜ ᱡᱟᱦᱟᱸ ᱞᱮᱠᱟᱭ ᱫᱟᱜ ᱟᱠᱟᱫᱟᱭ᱾
ᱱᱚᱣᱟ ᱫᱚ ᱥᱟᱱ ᱵᱚᱸᱜᱟ ᱵᱚᱱ ᱢᱮᱛᱟᱜ ᱠᱟᱱᱟ ᱥᱟᱱ ᱵᱚᱸᱜᱟ ᱛᱮᱦᱤᱧ ᱡᱮ ᱪᱮ ᱯᱨᱚᱛᱷᱚᱢ ᱮᱱᱟ ᱥᱮ ᱪᱮᱫ ᱱᱚᱣᱟ ᱫᱚ?
ᱥᱟᱱ ᱵᱚᱸᱜᱟ ᱟᱨ ᱛᱮᱦᱮᱧ ᱫᱚ ᱵᱟᱝ ᱠᱟᱱᱟ ᱯᱳᱭᱞᱳ ᱫᱚ᱾ ᱱᱚᱣᱟ ᱟᱥᱟᱲ ᱪᱟᱸᱫᱚ ᱡᱟᱦᱟᱸ ᱧᱮᱞᱚᱜᱚᱜ ᱠᱟᱱ ᱫᱚ ᱚᱱᱟ ᱟᱥᱟᱲ ᱪᱟᱸᱫᱚ ᱨᱮᱱᱟᱝ᱾ ᱦᱮᱸ ᱱᱚᱣᱟ ᱫᱚ ᱪᱮᱫ ᱠᱚ ᱞᱟᱹᱭᱟ᱾ ᱦᱮᱸᱢᱩᱪᱟᱹᱫ ᱠᱟᱱᱟ ᱱᱤᱭᱟᱹ ᱫᱚ ᱦᱮᱸ ᱮᱠᱛᱨᱤᱥᱟ ᱢᱟᱥ ᱛᱟᱦᱮ ᱠᱟᱱᱟ ᱱᱚᱣᱟ,
ᱦᱚ ᱦᱚᱞᱟ ᱜᱮ ᱟᱫᱚ ᱚᱱᱟ ᱤᱭᱟᱹ ᱵᱟᱝ ᱛᱟᱦᱮᱸ ᱠᱟᱱᱟ ᱡᱟᱦᱟᱸ ᱠᱚ ᱢᱮᱛᱟᱜ ᱠᱟᱱᱟ᱾ ᱮᱸ ᱪᱮᱫ ᱠᱟᱱᱟ ᱨᱟᱥ ᱯᱩᱨᱱᱤᱢᱟ ᱦᱚᱞᱟ ᱠᱚ ᱞᱟᱹᱭᱮᱫ ᱛᱟᱦᱮᱱᱟ ᱛᱚ ᱨᱟᱥ ᱯᱩᱨᱱᱤᱢᱟ ᱥᱮ ᱵᱟᱝ ᱨᱥ ᱯᱩᱨᱱᱢᱟᱹᱧᱤᱭᱟᱹ ᱤᱭᱹᱟᱼᱼ ᱪᱮᱜ ᱠᱚ ᱢᱮᱛᱟᱜ ᱚᱱᱟᱫᱚ ᱦᱚᱞᱟ ᱯᱟᱨᱚᱢᱮᱫᱟ ᱨᱚᱲᱚ ᱡᱟᱛᱛᱨᱟ ᱴᱷᱤᱠ - ᱴᱷᱤᱠᱼᱴᱷᱤᱠ ᱟᱫᱚ ᱨᱚᱛᱷ ᱡᱟᱛᱛᱨᱟ ᱦᱚᱞᱟ ᱯᱟᱨᱚᱢ ᱱᱟ ᱥᱮ ᱟᱫᱚᱧ ᱢᱮᱱᱫᱟ ᱛᱟᱦᱞᱮ ᱮᱸᱻᱛᱤᱜᱼᱼ ᱤᱧ ᱜᱮ ᱛᱟᱦᱞᱮ ᱯᱚᱨᱛᱷᱚᱢ ᱨᱮᱱᱟ ᱱᱟᱜ ᱠᱷᱟᱱᱟ ᱨᱮ ᱚᱱᱟᱜᱮᱧ ᱢᱮᱱᱫᱟ ᱥᱟᱱ ᱵᱚᱸᱜᱟ ᱯᱟᱲᱟᱣ ᱮᱱᱟ ᱥᱮ ᱪᱮᱫ
ᱴᱷᱤᱠ - ᱴᱷᱤᱠ ᱵᱟᱝ ᱥᱟᱱ ᱵᱚᱸᱜᱟ ᱫᱚᱜ ᱜᱟᱯᱟ ᱠᱷᱚᱱᱟᱜ ᱜᱟᱯᱟ ᱠᱚᱭᱞᱟᱟᱜ ᱠᱟᱱᱟ᱾ ᱦᱮᱸ ᱛᱮᱦᱮᱧ ᱫᱚ ᱥᱚᱝᱠᱟᱱᱛᱤ ᱛᱟᱦᱮᱸᱠᱟᱱᱟ᱾
ᱟᱪᱷᱟ᱾
ᱟᱪᱪᱷᱟ ᱚ ᱮᱱᱟᱝ ᱱᱟᱥᱮᱱᱟᱜ ᱞᱟᱝ ᱦᱟ ᱤᱭᱟᱹ ᱴᱩ ᱞᱮᱫᱟ ᱯᱟᱨᱚᱢ ᱴᱩ ᱞᱮᱫᱟ ᱰᱤᱥᱠᱤᱵ ᱞᱮ ᱟᱞᱟᱝ ᱡᱟᱦᱟᱸ ᱢᱟᱛᱠᱚᱢ ᱵᱩᱴᱟᱹᱴ ᱨᱮᱭᱟᱜ ᱠᱟᱛᱷᱟ ᱵᱟᱯᱞᱟ ᱨᱮ ᱚᱠ ᱢᱟᱛᱠᱚᱢ ᱨᱮᱭᱟᱜ ᱵᱩᱫ ᱨᱮᱭᱟᱜ ᱠᱟᱛᱷᱟ ᱦᱮᱸ
ᱦᱳᱭ
ᱚᱱᱟᱜ ᱢᱟᱛᱠᱚᱢ ᱵᱩᱴᱟᱹ ᱫᱚ ᱚᱱᱟ ᱫᱚ ᱛᱟᱨᱢᱟᱱᱮᱼᱼ ᱠᱚᱲᱟ ᱜᱤᱫᱽᱨᱟᱹ ᱚᱲᱟᱜ ᱨᱮ ᱦᱚ ᱦᱮᱡ ᱠᱟᱛᱮᱱ ᱦᱩᱭᱩᱜᱼᱟ ᱥᱮ ᱠᱩᱲᱤ ᱜᱤᱫᱽᱨᱟᱹᱼᱼ ᱦᱮᱸ ᱱᱟᱣᱟ ᱚᱸᱰᱮ ᱸ ᱡᱚᱠᱷᱚᱱ ᱵᱟᱹᱨᱟᱹᱛᱽ ᱠᱚᱲᱟ ᱠᱚ ᱠᱚ ᱪᱟᱞᱟᱜᱼᱟ ᱛᱚᱠᱷᱚᱱ ᱢᱟᱛᱚᱢ ᱵᱩᱴᱟᱹ ᱦᱩᱭᱩᱜᱼᱟ᱾
ᱵᱟᱝ - ᱵᱟᱝ ᱚᱱᱟ ᱫᱚᱼᱼ ᱤᱛᱩᱜ ᱥᱤᱸᱫᱩᱨ ᱛᱟᱭᱚᱢ ᱜᱮ ᱚᱱᱟ ᱫᱚ ᱚᱱᱟᱻ - ᱚᱱᱟ ᱢᱟᱛᱠᱚᱢ ᱵᱩᱴᱟᱹ ᱫᱚ ᱦᱩᱭᱩᱜᱼᱟ ᱠᱩᱲᱤᱲᱟᱜᱼᱼ
ᱦᱟᱸ ᱢᱟᱛᱠᱚᱢᱡ ᱢᱟᱛᱼᱼ ᱢᱟᱛᱠᱚᱢ ᱵᱩᱴᱟᱹ ᱨᱮᱫᱚ ᱚᱠᱚᱭ - ᱚᱠᱚᱭ ᱠᱚ ᱜᱚ ᱛᱮᱦᱮᱱᱟ ᱚᱠᱚᱭ ᱠᱚᱫᱚ ᱵᱟᱝᱠᱚ ᱛᱟᱦᱮᱱᱟ ᱚᱱᱠᱟᱱᱟᱜ ᱠᱤᱪᱷᱩ ᱚᱱᱠᱟᱱᱟᱜ ᱵᱮᱥ ᱥᱤᱥᱴᱮᱢ ᱢᱮᱱᱟᱜᱼᱟ ᱠᱤ? ᱚᱱᱠᱟᱱᱟᱜ ᱟᱹᱨᱤ ᱢᱮᱱᱟᱜᱼᱟ ᱠᱤ ᱚᱱᱠᱟᱱᱟᱜ ᱡᱟᱦᱱᱟᱜ ᱞᱮᱠᱟᱱᱟᱜ?
ᱦᱚᱸ ᱵᱟᱝ ᱱᱤᱛᱳ ᱫᱷᱟᱹᱨᱤᱡ ᱛᱚ ᱦᱚᱭᱛᱳ ᱤᱧ ᱴᱷᱮᱱ ᱱᱟᱜᱼᱼ ᱵᱟᱰᱟᱭ ᱵᱟᱹᱱᱩᱜ ᱠᱟᱫᱟ ᱥᱮ ᱩᱱᱟᱹᱜ ᱫᱚ ᱵᱟᱹᱧ ᱫᱤᱥᱟᱹᱭᱫᱟ ᱡᱮ ᱚᱠᱚᱭ ᱠᱚ - ᱠᱚ ᱥᱮᱴᱮᱨᱚᱜ ᱼᱟ ᱵᱟᱰᱟᱭ ᱢᱟᱹᱡᱷᱤ ᱢᱟ ᱵᱷᱡᱮ ᱚᱱᱟ ᱫᱚᱠᱚ ᱜᱟᱯᱟᱞ ᱢᱟᱨᱟᱨᱟᱜᱼᱟ ᱟᱨᱠᱤ ᱦᱮᱸᱥᱮ ᱢᱟᱹᱡᱷᱤ - ᱢᱟᱹᱡᱷᱤ ᱟᱹᱠᱤᱱ ᱱᱚᱣᱟ ᱛᱟᱞᱟ ᱨᱮᱠᱤᱱ ᱜᱟᱯᱟᱞᱢᱟᱨᱟᱜ ᱟᱨ ᱚᱱᱟ ᱠᱟᱛᱷᱟ ᱨᱮ ᱦᱟᱱᱟ ᱵᱟᱠᱚ ᱞᱟᱹᱭ ᱦᱚᱪᱚ ᱠᱟᱫᱟ ᱡᱮ ᱫᱮᱠᱷᱚ ᱵᱟᱹᱵᱩ ᱩᱸᱱ ᱥᱮ ᱫᱮᱠᱷᱚ ᱵᱟᱵᱫᱷᱚᱱ ᱱᱚᱜᱼᱚᱭ ᱡᱟᱦᱟᱸ ᱞᱮ ᱮᱢᱮ ᱠᱟᱱᱟᱞᱮ ᱟᱞᱮ ᱞᱮ ᱟᱻᱡᱟᱦᱟᱸ ᱫᱚ ᱜᱚᱱᱚᱝ ᱯᱚᱱ ᱛᱮᱞᱮ ᱡᱟᱦᱟᱸ ᱞᱮ ᱟᱹᱠᱷᱨᱤᱧᱮ ᱠᱟᱱᱟᱞᱮ᱾ ᱦᱮᱸ ᱥᱮ ᱵᱚᱱ
ᱦᱮᱸ
ᱟᱸᱻ ᱪᱮᱫ ᱡᱮᱢᱚᱱ ᱚᱱᱠᱟᱱ ᱠᱟᱛᱷᱟ ᱵᱟᱝ ᱦᱮᱱᱟᱜ ᱠᱟᱫᱟ ᱡᱮ ᱥᱟᱱᱟᱢᱟᱜ ᱞᱮ ᱟᱠᱷᱨᱤᱧ ᱠᱟᱫᱟ ᱵᱚᱦᱚᱜ ᱨᱮᱱᱟᱜ ᱢᱟᱭᱟᱢ ᱫᱚ
ᱢᱟᱞᱮ ᱵᱚᱵᱚᱭ ᱵᱟᱝ ᱵᱚᱵᱚᱭ ᱵᱚᱵᱚᱦᱚᱜ ᱨᱮᱭᱟᱜ ᱢᱟᱭᱟᱝ ᱞᱩᱛᱩᱨ ᱦᱮᱸ
ᱦᱚᱸ
ᱟᱸ ᱚᱱᱠᱟᱱᱟᱜ ᱠᱤᱪᱷᱩ ᱢᱤᱫᱴᱟᱹᱜ ᱠᱟᱛᱷᱟ ᱢᱮᱱᱟᱜᱼᱟ ᱢᱤᱫᱴᱟᱹᱜ ᱵᱟᱠᱷᱮᱸᱲ ᱢᱮᱱᱟᱜᱼᱟ ᱚᱸᱰᱮ ᱫᱚ ᱢᱤᱫ ᱢᱤᱫᱴᱮᱱ ᱚᱝᱠᱟ ᱚᱱᱟ ᱫᱚ ᱵᱟᱞᱮ ᱰᱟᱞᱮ ᱠᱟᱱᱟ ᱛᱟ ᱢᱟᱱᱮ ᱡᱟᱦᱟᱸ ᱞᱮᱠᱟ ᱡᱩᱫᱤ ᱦᱳᱭ ᱞᱮᱱᱠᱷᱟᱱ ᱢᱤᱫᱴᱤᱱ ᱢᱤᱫ ᱫᱷᱟᱣ ᱨᱮᱦᱚᱸ ᱦᱮᱸ ᱮᱸ ᱠᱟᱛᱷᱟ ᱫᱚ ᱠᱩᱞ ᱛᱟᱵᱩᱱ ᱯᱮ ᱦᱮᱸ ᱵᱟᱵᱫᱷᱚᱱ ᱱᱚᱝᱠᱟᱱᱟᱜ ᱢᱤᱫᱴᱮᱜ ᱠᱟᱛᱷᱟ ᱢᱮᱱᱟᱜᱼᱟ ᱱᱚᱝᱠᱟᱱᱟᱜ
ᱦᱳᱭ - ᱦᱳᱭ - ᱦᱳᱭ ᱴᱷᱤᱠ ᱦᱳᱭ ᱟᱫᱚ ᱚᱱᱟ ᱵᱟᱠᱷᱮᱬ ᱨᱮᱱᱟᱜ ᱠᱟᱛᱷᱟ ᱠᱚᱫᱚ ᱵᱟᱹᱧ ᱫᱤᱥᱟᱹᱭᱮᱫᱟ᱾ ᱟᱨ ᱤᱧᱦᱚᱸ ᱚᱱᱟ ᱫᱚᱧ ᱵᱟᱲᱟᱭ ᱠᱟᱱ ᱛᱟᱦᱮᱸᱫ ᱥᱮᱧ ᱟᱸᱡᱚᱢ ᱞᱮᱫ ᱛᱟᱦᱮᱸᱫ ᱜᱤᱭᱟᱹᱧ ᱧᱮᱞ ᱞᱮᱫ ᱛᱟᱦᱮᱸᱜ ᱟᱫᱚᱜ ᱢᱤᱫ ᱫᱤᱱ ᱜᱮ ᱢᱤᱫ ᱫᱷᱟᱣ ᱜᱮ ᱟᱸᱡᱚᱢ ᱛᱚ ᱟᱫᱚ ᱚᱱᱟ ᱠᱷᱟᱛᱤᱨ ᱛᱮ ᱩᱱᱟᱹᱜ ᱫᱚ ᱵᱟᱝ ᱦᱩᱭᱩᱜ-ᱟ ᱾ ᱢᱮᱱᱠᱷᱟᱱ ᱱᱚᱝᱠᱟᱱᱟᱜ ᱠᱟᱛᱷᱟ ᱫᱚᱠᱚ ᱞᱟᱹᱭ ᱦᱚᱪᱚᱭ ᱜᱮᱭᱟ ᱠᱚ ᱱᱚᱭᱥᱮ ᱱᱚᱰᱮᱱᱟᱜ ᱡᱟᱦᱟᱸ ᱜᱟᱞᱚᱪ ᱦᱮᱱᱟᱜ ᱟᱠᱟᱫᱟ ᱡᱮ ᱟᱞᱤᱭᱤᱜ ᱚᱻ ᱦᱚᱯᱚᱱ ᱮᱨᱟ ᱯᱟᱦᱴᱟ ᱠᱷᱚᱱᱟᱜ ᱡᱩᱫᱤ ᱡᱟᱦᱟᱱᱟᱜ ᱫᱟᱭ ᱫᱳᱥ ᱮᱢ ᱧᱮᱞ ᱛᱟᱭᱟ ᱦᱮᱸ ᱥᱮᱮ ᱵᱟᱝ ᱚᱱᱟᱨᱮ ᱱᱟᱥᱮᱱᱟᱜ ᱮᱢ ᱥᱟᱦᱟᱣ - ᱞᱟᱦᱟᱣ ᱠᱟᱜᱼᱟ ᱟᱨ ᱚᱱᱟ ᱞᱮᱠᱟ ᱨᱮᱜᱮ ᱩᱱᱤ ᱪᱮᱫ ᱮ ᱛᱤᱱ ᱢᱟᱨᱟᱝ ᱮ ᱫᱟᱭ ᱫᱳᱥ ᱠᱟᱫᱟᱭ ᱥᱮ ᱚᱱᱟ ᱪᱮᱛᱟᱱ ᱨᱮᱜᱮ ᱤᱧ ᱟᱻᱯ ᱯᱮ ᱟᱞᱮ ᱠᱷᱚᱵᱚᱨ ᱯᱮ ᱵᱷᱮᱡᱟ ᱟᱞᱮ ᱯᱮ ᱤᱱᱟᱹ ᱛᱟᱭᱚᱢ ᱟᱢ ᱥᱟᱱᱟᱢ ᱦᱚᱲᱛᱮ ᱚᱱᱟ ᱵᱚᱱ ᱟ ᱥᱟᱞᱟ ᱜᱚᱴᱟᱭ ᱛᱟᱭᱟ ᱡᱮ ᱩᱱᱤ ᱛᱤᱱᱟᱹᱜ ᱪᱮᱫ ᱞᱮᱠᱟᱱᱟᱜ ᱛᱤᱱᱟᱹᱜ ᱵᱟᱹᱲᱤᱡᱟᱜ ᱥᱮ ᱱᱟᱯᱟᱭᱟᱜ ᱦᱮᱸ ᱚᱠᱟ ᱞᱟᱠᱟ ᱵᱟᱹᱲᱤᱡ ᱮ ᱠᱟᱹᱢᱤ ᱠᱟᱫᱟ ᱛᱤᱱᱟᱹᱜ ᱴᱟ ᱵᱟᱹᱲᱤᱡ ᱮ ᱠᱟᱹᱢᱤ ᱠᱮᱫᱟᱭ ᱤᱱᱟᱹ ᱛᱟᱭᱚᱢ ᱦᱚᱭᱛᱳ ᱚᱱᱟ ᱡᱟᱦᱟᱸ ᱜᱮ ᱟᱫᱚ ᱥᱟᱹᱥᱛᱤ ᱦᱩᱭ ᱛᱮᱱᱟᱜ ᱩᱱᱤ ᱵᱚᱱ ᱮᱢᱟᱭᱟᱵᱩᱱ ᱚᱱᱟ ᱫᱚ ᱦᱮᱸᱥᱮ
ᱦᱩᱸ
ᱟᱫᱚ ᱱᱚᱜ ᱼ ᱱᱚᱝᱠᱟᱱᱟᱜ ᱠᱟᱛᱷᱟ ᱠᱟᱱ ᱜᱮ ᱦᱮᱸ ᱚᱱᱟ ᱠᱷᱟᱹᱛᱤᱨ ᱛᱮᱜᱮ ᱚᱱᱟ ᱡᱟᱦᱟᱱᱟᱜ ᱮ - ᱡᱟᱦᱟᱱᱟᱜ ᱫᱟᱭ ᱫᱳᱥ ᱞᱮᱠᱷᱟᱱ ᱜᱮ ᱦᱳᱭ ᱟᱫᱚ ᱛᱟᱦᱚᱞᱮ ᱮ ᱪᱮᱫ ᱠᱚ ᱞᱮᱭᱟ ᱚᱱᱟ ᱢᱟᱹᱡᱷᱤ ᱢᱟᱠᱷᱷᱟᱡᱤ ᱛᱟᱞᱟᱨᱮ ᱢᱤᱫᱴᱟᱝ ᱜᱟᱯᱟᱞᱢᱟᱨᱟᱣ ᱦᱩᱭᱩᱜᱼᱟ ᱦᱮᱸ ᱥᱮ ᱵᱟᱝ, ᱱᱚᱜᱼᱚ ᱱᱚᱝᱠᱟ ᱵᱮᱯᱟᱨᱮ ᱤᱱᱟ ᱛᱟᱭᱚᱢᱟᱭᱢ ᱢᱟ ᱟᱢᱜᱮ ᱛᱮᱞᱟ ᱢᱚᱥᱱᱟ,
ᱚᱱᱠᱟᱱᱟᱜ ᱜᱮ ᱤᱧ ᱦᱚᱸᱚᱸ ᱟᱸᱡᱚᱢ ᱠᱟᱫᱟ ᱟᱫᱚ ᱵᱮᱯᱟᱨ ᱦᱩᱭᱩᱜ ᱠᱟᱱᱟ ᱪᱮᱫ ᱞᱮᱠᱟ ᱵᱟᱨᱦᱮ ᱵᱟᱨᱦᱮᱛᱮ ᱫᱤᱱ ᱠᱚ ᱯᱟᱨᱚᱢ ᱪᱟᱞᱟᱣ ᱠᱟᱱᱟ ᱥᱮᱧ ᱫᱤᱱ ᱫᱚ ᱟᱫᱚ ᱦᱳᱥᱴᱮᱞ ᱠᱚᱨᱮ ᱛᱟᱦᱮᱸ ᱵᱟᱲᱟ ᱦᱩᱭᱠ ᱞᱟᱦᱟ ᱛᱮᱫᱚ,
ᱦᱮᱸ ᱦᱮᱸ
ᱚᱱᱟ ᱞᱮᱠᱟ ᱞᱮᱠᱟᱛᱮᱮᱫᱚ ᱵᱟᱯᱞᱟ ᱚᱲᱟᱜ ᱠᱚᱦᱚᱸ ᱪᱟᱞᱟᱣ ᱦᱩᱭᱩᱜ ᱠᱟᱱ ᱨᱮᱦᱚᱸ ᱟᱫᱚ ᱥᱮᱨᱚᱠᱚᱢ ᱵᱷᱟᱵᱛᱮ ᱚᱱᱟ ᱠᱚᱫᱚ ᱥᱩᱨ ᱥᱩᱯᱩᱨ ᱵᱩᱜ ᱪᱟᱞᱟᱣ ᱵᱟᱝ ᱦᱩᱭ ᱟᱠᱟᱱᱟ ᱛᱟ ᱢᱟᱱᱮ
ᱦᱩ
ᱟᱫᱚ ᱢᱤᱫᱴᱮᱱ ᱡᱤᱱᱤᱥ ᱡᱩᱫᱢ ᱪᱤᱱᱛᱟᱹ ᱞᱮᱠᱷᱟᱱᱡ ᱱᱚᱣᱟ ᱦᱚᱸ ᱠᱟᱱᱟ ᱢᱤᱫᱴᱮᱱ ᱵᱚᱭᱮᱥ ᱥᱟᱶᱛᱮ ᱛᱮ ᱢᱤᱫᱴᱮᱱ ᱟᱵᱚᱣᱟᱜ ᱦᱚᱸ ᱵᱩᱫ ᱵᱩᱫᱽᱫᱷᱤ ᱦᱚᱛᱮ ᱢᱤᱫᱴᱮᱱ ᱠᱟᱹᱢᱤᱭᱟᱭ
ᱦᱮᱸᱸ
ᱱᱚᱣᱟ ᱠᱚᱫᱚ ᱧᱮᱞᱚᱜᱼᱟ ᱵᱟᱯᱞᱟ ᱨᱮᱭᱟᱜ ᱱᱤᱭᱚᱢ ᱠᱟᱹᱱᱩᱱ ᱟᱹᱨᱤᱪᱟᱹᱞᱤ ᱪᱮᱫ ᱠᱚ ᱢᱮᱱᱟᱜᱼᱟᱱᱟ ᱟᱵᱚ ᱥᱚᱢᱟᱡᱽ ᱨᱮᱭᱟᱜ ᱡᱚᱛᱚᱜ ᱜᱮ ᱟᱵᱚ ᱵᱟᱲᱟᱭ ᱫᱚᱼᱼ ᱠᱟᱱ ᱛᱟᱵᱚᱱᱟ ᱡᱟᱦᱮᱨ ᱜᱚᱴ ᱴᱟᱹᱰᱤ ᱥᱮ ᱥᱚᱨᱦᱟᱭ ᱵᱟᱦᱟ ᱯᱚᱨᱚᱵᱽ ᱠᱚᱨᱮ ᱡᱚᱛᱚ ᱨᱮᱜᱮ ᱥᱮᱴᱮᱨᱚᱜ ᱫᱚᱨᱠᱟᱨ ᱠᱟᱱ ᱛᱟᱵᱚᱱᱟ ᱟᱵᱚ ᱡᱩᱫᱤ ᱛᱮᱦᱤᱧ ᱵᱟ ᱟᱵᱚ ᱡᱩᱫᱤᱼᱼ ᱛᱮᱤᱦᱤᱧ ᱢᱟᱵᱚᱱ ᱥᱮᱴᱮᱨᱚᱜᱼᱟ ᱟᱵᱚᱨᱮᱱ ᱡᱟᱦᱟᱱᱼᱼ ᱦᱟᱯᱟᱢ ᱫᱤᱱ ᱡᱟᱦᱟᱸᱭ ᱠᱚ ᱯᱚᱝᱲᱟ ᱠᱚ ᱢᱮᱱᱟᱜ ᱠᱚᱣᱟ ᱩᱱᱠᱩ ᱦᱚᱸᱛᱚ ᱪᱮᱫ ᱠᱚ ᱥᱮᱬᱟᱭᱟ ᱠᱟᱨᱚᱱ ᱱᱤᱛᱚᱜ ᱫᱚ ᱟᱵᱚᱨᱮᱱ ᱦᱟᱲᱟᱢᱼᱼ ᱦᱟᱯᱲᱟᱢ ᱠᱚ ᱢᱮᱱᱟᱜ ᱠᱚᱣᱟ ᱥᱮ ᱵᱟᱵᱟ ᱛᱟᱠᱚ ᱢᱮᱱᱟᱜ ᱠᱚᱣᱟ ᱥᱮ ᱦᱟᱲᱟᱢ ᱠᱚ ᱫᱟᱫᱩ ᱛᱟᱠᱚ ᱢᱮᱱᱟᱜ ᱠᱚᱛᱮ ᱛᱤᱦᱤᱧ ᱩᱱᱠᱩ ᱠᱚ ᱛᱤᱦᱤᱧ ᱠᱚᱼᱼ ᱩᱱᱠᱩ ᱜᱮ ᱠᱟᱹᱢᱤ ᱠᱟᱹᱥᱱᱤ ᱠᱚᱼᱼ ᱠᱚᱨᱟᱣᱮᱫᱼᱟ ᱢᱮᱱᱠᱷᱟᱱ ᱟᱵᱚᱣᱟᱜ ᱛᱚ ᱢᱤᱫ ᱫᱤᱱ ᱚᱱᱠᱟ ᱡᱟᱭᱜᱟᱟᱨ ᱨᱮ ᱢᱤᱫ ᱫᱤᱱ ᱵᱚᱱ ᱪᱟᱞᱟᱜ ᱜᱮᱭᱟ ᱥᱮᱼᱼ ᱛᱟᱦᱚᱞᱮ ᱚᱱᱟᱛᱤᱧ ᱢᱮᱱᱟ ᱡᱟᱦᱟᱸᱟᱱᱟᱜ ᱜᱮ ᱟᱵᱚᱣᱟᱜ ᱡᱟᱦᱟᱸ ᱟᱵᱚᱣᱟᱜ ᱥᱟᱶᱛᱟ ᱨᱮᱭᱟᱜ ᱠᱟᱱᱟ ᱟᱵᱚᱣᱟᱜ ᱡᱟᱦᱟᱸᱼᱼ ᱱᱤᱭᱚᱢ ᱠᱟᱱ ᱠᱚ ᱟᱫᱚ ᱮᱠᱟᱞᱛᱮ ᱥᱮᱞᱮ ᱫᱚᱜ ᱫᱚᱨᱠᱟᱨ ᱠᱟᱱᱟ᱾ ᱟᱨ ᱧᱮᱞᱢ ᱯᱨᱚᱛᱤ ᱫᱤᱱ ᱱᱤᱭᱚᱢ ᱠᱟᱹᱱᱩᱱ ᱚᱱᱟ ᱫᱚ ᱵᱟᱝ ᱠᱟᱱᱟ ᱥᱮ ᱱᱚᱣᱟ ᱠᱚᱫᱚ ᱦᱩᱭᱩᱜ ᱠᱟᱱᱟ, ᱛᱮ ᱯᱨᱚᱛᱤ ᱫᱤᱱ ᱫᱚ ᱵᱟᱝ ᱦ ᱦᱩᱭᱩᱜᱜ ᱠᱟᱱᱟ ᱥᱮ ᱡᱚᱠᱷᱚᱱ ᱠᱟᱱ ᱛᱟᱵᱚᱱᱟ ᱛᱚᱠᱷᱚᱱ ᱵᱚᱱ ᱠᱟᱹᱢᱤᱭᱟ᱾ ᱡᱮᱢᱚᱱ ᱱᱚᱜᱼᱚᱭ ᱮ ᱡᱮᱢ ᱦᱚᱞᱟ ᱯᱟᱨᱚᱢᱮᱱ ᱜᱮ ᱱᱚᱜᱼᱚᱭ ᱟᱥᱟᱲ ᱵᱚᱸᱜᱟ᱾ ᱮᱨᱚᱜ ᱥᱤᱢ ᱵᱚᱱ ᱡᱚᱢ ᱠᱚᱣᱟ ᱦᱮᱸ ᱮᱨᱚᱜ ᱥᱤᱢ ᱪᱤᱞᱤ ᱜᱮᱵᱚᱱ ᱡᱚᱢ ᱠᱚᱣᱟ ᱱᱚᱣᱟ ᱦᱚᱸᱛᱚ ᱵᱟᱲᱟᱭ ᱫᱚᱨᱠᱟᱨ ᱠᱟᱱᱟ ᱦᱮᱸ ᱥᱮ ᱵᱟᱝ?
ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ
ᱦᱮᱸ ᱛᱟᱦᱚᱞᱮ ᱮᱨᱚᱜ ᱥᱤᱢ ᱵᱚᱱ ᱡᱚᱢ ᱠᱚᱣᱟ ᱱᱚᱣᱟ ᱨᱮᱭᱟᱜ ᱠᱟᱨᱚᱱ ᱫᱚ ᱢᱤᱫᱴᱮᱱ ᱜᱮ ᱦᱩᱭᱩᱜ ᱠᱟᱱᱟ ᱠᱟᱹᱴᱤᱡ ᱞᱟᱹᱭ ᱛᱟᱞᱟᱝ ᱢᱮᱥᱮ ᱪᱮᱫ ᱦᱩᱭ ᱫᱟᱲᱮᱼᱟ ᱛᱟᱱᱮ?
ᱮᱫᱟᱜ ᱥᱤᱢ ᱠᱟᱛᱷᱟ ᱵᱟᱝ ᱮ ᱫᱚᱼᱼ ᱤᱧᱦᱚᱸ ᱱᱟᱥᱮᱱᱟᱜ ᱡᱟᱦᱟᱸ ᱞᱮᱠᱟᱧ ᱵᱟᱰᱟᱭᱟ᱾
ᱦᱮᱸ ᱟᱫᱚ ᱴᱷᱤᱠ ᱜᱮᱭᱟ ᱢᱟ ᱞᱟᱹᱭ ᱛᱟᱞᱟᱝ ᱢᱮ ᱛᱟᱯᱚᱨᱮ ᱟᱞᱮᱥᱮᱱ ᱪᱮᱫ ᱞᱮᱠᱟ ᱥᱤᱥᱴᱮᱢ ᱠᱟᱱᱟ ᱤᱧ ᱦᱚᱧ ᱱᱟᱛᱱᱟᱤᱧ᱾ ᱞᱟᱹᱭᱭᱟ᱾
ᱮᱨᱚᱜ ᱥᱤᱢ ᱫᱚ ᱱᱤᱝᱠᱟᱹ ᱥᱮ ᱵᱚᱸᱜᱟ ᱵᱩᱨᱩ ᱠᱟᱛᱷᱟ ᱠᱚ ᱞᱟᱹᱭᱟ ᱥᱮ ᱵᱚᱸᱜᱟ ᱵᱩᱨᱩ ᱦᱩᱭᱩᱜᱼᱟ ᱵᱟᱝᱢᱟ ᱚᱱᱚᱭ ᱡᱟᱦᱟᱸ ᱠᱚ ᱞᱟᱹᱭ ᱫᱚᱼᱼ ᱮᱨ ᱟᱯᱷᱚᱨ ᱡᱟᱦᱟᱸ ᱵᱚᱱ ᱮᱛᱚᱦᱚᱵ ᱫᱚ ᱦᱮᱸᱥᱮ ᱵᱟᱝ?
ᱦᱮᱸ
ᱚᱱᱟ ᱮᱨᱚᱜ ᱥᱤᱢ ᱡᱚᱢ ᱛᱟᱭᱚᱢ ᱜᱮ ᱱᱚᱣᱟ ᱮᱨ ᱟᱯᱷᱚᱨ ᱠᱟᱹᱢᱤ ᱦᱚᱨᱟ ᱫᱚ ᱮᱛᱚᱦᱚᱵᱟ ᱡᱟᱛᱮ ᱱᱟᱭᱛᱮ ᱱᱟᱯᱟᱭ ᱛᱮᱼᱼ ᱛᱮ ᱵᱟᱲᱮ ᱟᱞᱮ ᱡᱟᱦᱟᱸ ᱱᱚᱜᱚᱭ ᱮᱨᱚᱜ ᱥᱮ ᱪᱟᱥᱵᱟᱥ ᱠᱟᱹᱢᱤᱨᱮ ᱡᱟᱦᱟᱸ ᱞᱮ ᱟᱬᱜᱚᱱ ᱠᱟᱱ ᱫᱚᱞᱮᱼᱼ ᱚᱱᱟ ᱨᱮ ᱡᱟᱛᱮ ᱱᱟᱭ ᱱᱟᱯᱟᱭ ᱛᱮ ᱟᱞᱮ ᱚᱱᱟ ᱪᱟᱥ ᱠᱟᱹᱢᱤᱮ ᱯᱩᱨᱟᱹᱣ ᱠᱚᱜ ᱛᱟᱞᱮ ᱢᱟ ᱥᱮ ᱡᱳᱜᱼᱼ ᱞᱤ ᱠᱚ ᱱᱟᱯᱟᱭ ᱞᱮ ᱧᱟᱢ ᱢᱟ ᱱᱚᱜᱼ ᱱᱚᱝᱠᱟᱱᱟᱜ ᱢᱤᱫᱴᱟᱝ ᱩᱭᱦᱟᱹᱨ ᱵᱷᱟᱵᱽᱱᱟ ᱠᱟᱛᱮ ᱜᱮ ᱮᱨᱚᱜ ᱥᱤᱢ ᱫᱚᱼᱼ ᱡᱚᱢ ᱛᱟᱦᱮᱸᱼᱟ ᱟᱫᱚ ᱟᱯ ᱥᱮᱫ ᱪᱮᱫ ᱞᱮᱠᱟ ᱚᱠᱟ ᱞᱮᱠᱟᱱ ᱵᱷ ᱦᱟᱹᱵᱤᱛᱮ?
ᱮᱨᱚᱜ ᱥᱤᱧ ᱫᱚ ᱚᱱᱠᱟᱟᱜ ᱜᱮ ᱠᱟᱱᱟ ᱛᱟᱨᱢᱟᱱᱮ ᱟᱵᱚ ᱫᱚᱼᱼ ᱱᱤᱭᱚᱢ ᱠᱟᱹᱱᱩᱱ ᱫᱚ ᱠᱤᱪᱷᱩ ᱫᱚ ᱛᱟᱨᱢᱟᱱᱮ ᱡᱚᱛᱚ ᱥᱮᱱ ᱜᱮ ᱨᱮᱱᱟᱜ ᱜᱮᱛᱚ ᱦᱮᱨ ᱯᱷᱮᱨ ᱫᱚ ᱵᱟᱝ ᱠᱟᱱᱟ ᱥᱮᱼᱼ ᱟᱫᱚ ᱜᱟᱞᱢᱟᱨᱟᱣ ᱨᱮ ᱠᱤᱪᱷᱩ ᱦᱟᱱᱛᱮ ᱱᱟᱛᱮᱜ-ᱟ ᱦᱮᱸ ᱥᱮ ᱵᱟᱝ ᱵᱟᱝᱠᱷᱟᱱ ᱱᱤᱭᱚᱢ ᱠᱚᱫᱚ ᱱᱚᱝᱠᱟ ᱚᱱᱠᱟ ᱜᱮ ᱠᱟᱱᱟ ᱮᱨᱚᱜ ᱥᱤᱢ ᱫᱚ ᱢᱩᱞᱩᱜ ᱫᱤᱥᱟᱜ ᱠᱟᱱᱟ ᱚᱱᱟᱜᱮ ᱮᱨᱚᱜ ᱛᱟᱢᱚᱱ ᱦᱳᱲᱳ ᱨᱚᱦᱚᱭ ᱞᱟᱦᱟ ᱠᱤᱝᱵᱟ ᱟᱫᱚ ᱪᱮᱠᱟᱜ ᱠᱟᱱᱟ ᱟᱯᱷᱚᱲ ᱫᱚ ᱞᱟᱦᱟᱼᱼ ᱵᱤᱡ ᱛᱚᱞ ᱵᱚᱱ ᱜᱤᱰᱤ ᱭᱮᱫᱟ ᱥᱮ ᱦᱮᱸ ᱚᱱᱟ ᱫᱚ ᱵᱟᱝ ᱠᱟᱱᱟ ᱛᱟᱨᱢᱟᱱᱮ ᱮᱨᱚᱜ ᱥᱤᱼᱼ ᱥᱤᱢ ᱫᱚᱵᱚᱱ ᱡᱚᱢ ᱠᱚᱣᱟ ᱛᱟᱨᱢᱟᱱᱮ ᱟᱥᱟᱲ ᱵᱚᱸᱜᱟ ᱜᱮ ᱡᱚᱢ ᱠᱚᱣᱟᱵᱚᱱ ᱛᱟᱨ ᱢᱟᱱᱮ ᱟᱥᱟᱲ ᱵᱚᱸᱜᱟ ᱯᱟᱨᱚᱢ ᱮᱱ ᱠᱷᱟᱱ ᱡᱚᱢᱼᱼ ᱵᱟᱝ ᱜᱟᱱᱚᱜᱼᱟ ᱟᱫᱚ ᱚᱸᱵᱮᱠᱟᱛᱮ ᱦᱩᱲᱩ ᱵᱤᱞᱤ ᱠᱚ ᱴᱷᱤᱠ ᱴᱷᱟᱠ ᱦᱩᱭᱩᱜ ᱢᱟ ᱦᱮᱸ ᱚᱱᱟ ᱞᱟᱹᱜᱤᱫ ᱫᱚ ᱚᱱᱟᱜᱮ ᱠᱟᱱᱟ ᱟᱫᱚ ᱱᱚᱣᱟ ᱫᱟᱲᱮ ᱪᱟᱞ ᱨᱮᱭᱟᱜ ᱢᱤᱫᱴᱤᱡ ᱵᱮᱯᱟᱨ ᱢᱮᱱᱟᱜᱼᱟ ᱱᱚᱰᱮ ᱫᱚ ᱡᱚᱛᱚ ᱟᱵᱚ ᱫᱚ ᱥᱤᱢ ᱵᱩᱥᱟᱜ ᱵᱚᱱ ᱫᱟᱲᱮ ᱵᱚᱱ ᱪᱟᱞ ᱟᱠᱚᱣᱟ ᱦᱮᱸ ᱥᱮ ᱵᱟᱝ ᱦᱮᱸ ᱟᱫᱚ ᱱᱚᱰᱮ ᱢᱤᱫᱼᱼ ᱢᱤᱫᱴᱮᱱ ᱥᱤᱥᱴᱮᱢ ᱢᱮᱱᱟᱜᱼᱟ ᱡᱮ ᱡᱟᱦᱟᱸ ᱫᱟᱲᱮ ᱪᱟᱞ ᱨᱮᱭᱟᱜ ᱚᱸᱰᱮ ᱡᱟᱦᱟᱸ ᱥᱤᱢ ᱜᱩᱥᱟᱹᱜ ᱵᱚᱱ, ᱤᱫᱤ ᱠᱚᱣᱟ ᱥᱮ, ᱦᱮᱸ, ᱱᱩᱠᱩᱣᱟᱜ ᱫᱚ ᱠᱟᱞᱟᱨ ᱨᱮᱭᱟᱜ, ᱢᱤᱫᱴᱟᱝ ᱵᱮᱯᱟᱨ ᱢᱮᱱᱟᱜᱼᱟ, ᱡᱚᱛᱚ ᱥᱤᱢ ᱫᱚ, ᱵᱚᱸᱜᱟ ᱵᱟᱝ ᱠᱚ ᱜᱟᱱᱚᱜᱼᱟ ᱾
ᱦᱩᱸᱻ ᱾ ᱟᱼᱪᱷᱟ ᱾
ᱟᱨ, ᱪᱮᱫ ᱞᱮᱠᱟᱱ, ᱦᱮᱸ, ᱡᱮᱢᱚᱱ ᱯᱩᱸᱰ ᱥᱤᱢᱟᱜ, ᱚᱠᱟ ᱨᱮᱠᱚ, ᱵᱚᱸᱜᱟ ᱠᱚᱣᱟ, ᱛᱟ ᱯᱚᱨᱮ ᱩᱱᱠᱩᱱ ᱠᱟᱵᱽᱨᱟ ᱠᱟᱴᱟ ᱠᱟᱞᱚᱴ, ᱚᱠᱟ ᱨᱮᱠᱚ ᱵᱚᱸᱜᱟ ᱠᱚᱣᱟ, ᱱᱚᱝᱠᱟᱱᱟᱜ ᱢᱤᱫᱴᱟᱝ ᱥᱤᱥᱴᱮᱢ ᱢᱮᱱᱟᱜᱼᱟ, ᱚᱱᱟ ᱫᱚ, ᱤᱧ ᱦᱚᱸ ᱤᱧ ᱛᱮᱫᱚ, ᱵᱟᱹᱧ ᱵᱟᱲᱟᱭᱟ ᱾ ᱛᱟᱨ ᱢᱟᱱᱮ
ᱦᱩᱸ ᱦᱩᱸᱻ ᱾ ᱡᱟᱭᱦᱳᱠ, ᱟᱫᱚ ᱤᱧ ᱫᱚ, ᱚᱱᱟ ᱵᱟᱠᱷᱨᱟ ᱛᱮᱫᱚ, ᱩᱱᱟᱹᱜ ᱫᱚ, ᱵᱟᱹᱧ ᱵᱟᱲᱟᱭ ᱛᱟᱦᱮᱸᱫᱼᱟ ᱾ ᱟᱪᱷᱟ ᱾ ᱟᱨ, ᱟᱢᱜᱮ ᱢᱟᱥᱮ, ᱞᱟᱹᱭ ᱛᱟᱞᱟᱝ ᱢᱮ, ᱵᱟᱲᱟᱭ ᱟᱹᱧ ᱢᱟᱨᱟᱝ ᱵᱩᱨᱩ, ᱧᱩᱛᱩᱢ ᱛᱮᱫᱚ, ᱩᱱᱤ ᱯᱩᱸᱰ ᱦᱟᱺᱰᱤ ᱜᱮ, ᱮᱼᱦᱩᱭᱩᱜᱼᱟ, ᱢᱮᱱᱛᱮ ᱾
ᱦᱮᱸᱻ ᱾
ᱟᱨ, ᱤᱱᱟᱹ ᱛᱟᱭᱚᱢ ᱫᱚ, ᱦᱮᱲᱟᱜ ᱠᱟᱞᱚᱴ, ᱡᱟᱦᱟᱸ ᱵᱚᱱ ᱢᱮᱛᱟᱭ ᱠᱟᱱ ᱫᱚ, ᱩᱱᱤ ᱫᱚ, ᱦᱩᱭᱩᱜ ᱠᱟᱱᱟᱭ ᱮᱸᱻ ᱪᱮᱛᱠᱚ ᱢᱮᱛᱟᱭ, ᱡᱟᱦᱮᱨ ᱵᱩᱰᱷᱤ ᱧᱩᱛᱩᱢ ᱛᱮ ᱾
ᱦᱮᱸᱻ ᱦᱮᱸ ᱾
ᱟᱪᱷᱟ, ᱚᱱᱟ ᱡᱟᱦᱮᱨ ᱵᱩᱰᱷᱤᱭᱟᱜ, ᱠᱟᱛᱷᱟ ᱡᱚᱠᱷᱚᱱᱮᱢ, ᱞᱟᱹᱭ ᱠᱟᱛᱮ, ᱦᱮᱲᱟᱜ ᱠᱟᱞᱚᱴ, ᱩᱱᱤ ᱫᱚ, ᱞᱟᱹᱭ ᱭᱟᱠᱚ, ᱢᱟ, ᱪᱮᱫ ᱞᱮᱠᱟ ᱵᱟᱠᱚ, ᱜᱮᱫ ᱜᱮᱫ ᱛᱚᱯᱟᱜ ᱜᱮᱭᱟ, ᱢᱮᱱᱛᱮ ᱥᱮ ᱪᱮᱫ? ᱱᱚᱝ ᱠᱟᱱ ᱠᱟᱛᱷᱟᱧ, ᱟᱸᱡᱚᱢ ᱟᱠᱟᱫᱟ ᱾
ᱵᱟ ᱯᱩᱣᱟ, ᱯᱩᱣᱟ ᱯᱩᱣᱟ ᱯᱩᱨᱟᱹᱴᱟᱜ, ᱯᱩᱨᱟ. ᱴᱟᱜ ᱫᱚ ᱵᱟᱝ ᱱᱟᱥᱮᱱᱟᱜ ᱜᱮ ᱪᱚᱝ ᱜᱮᱫ ᱛᱚᱯᱟᱜ ᱠᱚᱣᱟ ᱠᱚ ᱛᱚ, ᱡᱚᱛᱚ ᱥᱤᱢ, ᱡᱟᱦᱟᱸ ᱵᱚ ᱱᱤᱭᱟ ᱹ ᱵᱚᱱ, ᱵᱩᱡᱷᱟᱹᱜᱣᱟ ᱾ ᱚᱱᱟ ᱫᱚ, ᱫᱟᱛᱨᱚᱢ ᱛᱮᱵᱚ, ᱟᱵᱚ ᱫᱚ ᱜᱮᱫ ᱠᱚᱣᱟ, ᱥᱮ ᱠᱟᱹᱯᱤ ᱛᱮᱵᱚᱱ ᱜᱮᱫ ᱠᱚᱣᱟ, ᱥᱮ ᱦᱮᱸ ᱾
ᱦᱩᱸᱻ ᱾
ᱟᱫᱚ, ᱡᱟᱦᱟᱸ ᱴᱷᱮᱱ ᱧᱮᱞ ᱢᱮ, ᱱᱚᱰᱮ ᱢᱤᱫᱴᱮᱱ ᱥᱤᱥᱴᱟᱢ ᱢᱮᱱᱟᱜᱼᱟ, ᱢᱤᱫᱴᱮᱱ ᱡᱟᱦᱟᱸᱭ ᱮᱸᱻᱭᱼᱟᱸ ᱾ ᱮᱼᱛᱟ ᱢᱟᱱᱮ, ᱡᱟ ᱛᱟ ᱢᱟᱱᱮ, ᱛᱟᱨᱢᱟᱱᱮ ᱡᱟᱦᱮᱨ ᱡᱟᱦᱮᱨ ᱡᱟᱦᱮᱨ ᱵᱩᱰᱷᱤ ᱟᱛᱮ ᱵᱚᱱ ᱵᱚᱸᱜᱟ ᱦᱟᱭᱟ ᱥᱮ ᱦᱮᱸ ᱾
ᱦᱩᱸ ᱾
ᱚᱸᱰᱮ ᱫᱚ ᱢᱤᱫᱴᱮᱱ, ᱚᱸᱰᱮ ᱫᱚ ᱦᱩᱭᱩᱜ ᱠᱟᱱᱟ, ᱠᱟᱹᱯᱤ ᱛᱮᱠᱚ, ᱤᱭᱟᱹ ᱠᱚᱣᱟ ᱟᱨ ᱟᱨᱚ, ᱮᱴᱟᱜ ᱴᱷᱮᱱ, ᱠᱚ ᱵᱚᱸᱜᱟ ᱠᱚᱣᱟ ᱦᱮᱸ ᱾
ᱟᱫᱩᱧ ᱧᱮᱞ ᱜᱤᱧ ᱡᱟᱦᱮᱨ ᱴᱷᱮᱱᱤᱧ ᱪᱟᱞᱟᱣ ᱫᱟᱲᱮᱭᱟᱜ-ᱟ, ᱟᱫᱚᱢ ᱫᱟᱛᱨᱚᱢ ᱛᱮᱠᱚ ᱜᱮᱫ ᱠᱚᱣᱟ, ᱟᱫᱚ ᱚᱱᱟ ᱜᱮ ᱵᱟᱹᱧ ᱵᱩᱡᱽ ᱫᱟᱲᱮᱭᱟᱜᱼᱟ, ᱚᱠᱟ ᱞᱮᱠᱟ ᱠᱟᱱᱟ, ᱢᱤᱫᱴᱮᱱ
ᱟᱪᱼᱪᱟ ᱾ ᱦᱚᱭ ᱟᱫᱚ, ᱚᱠᱟ ᱞᱮᱠᱟ? ᱚᱦ, ᱚᱠᱟ ᱫᱷᱟᱨᱮ, ᱪᱮᱫ ᱪᱤᱠᱟ ᱟᱠᱟᱱᱟ ᱾ ᱠᱮᱱᱟ, ᱤᱧ ᱦᱚᱸ ᱛᱚ, ᱚᱱᱟ ᱵᱟᱹᱧ ᱵᱟᱰᱟᱭᱟ, ᱚᱱᱟ ᱵᱟᱠᱷᱨᱟ ᱛᱮ, ᱚᱦᱮ ᱚᱱᱮ ᱛᱟᱦᱚᱞᱮ, ᱩᱭᱦᱤ ᱵᱷᱟᱹᱵᱤ ᱦᱩᱭᱩᱜ-ᱟ ᱾ ᱡᱮ, ᱪᱮᱫᱟᱜ? ᱩᱱᱠᱩ ᱫᱚ ᱫᱟᱛᱨᱚᱢ ᱛᱮ, ᱮᱻ ᱠᱚ ᱟᱸᱻ ᱜᱮᱫ ᱠᱚᱣᱟ, ᱦᱮᱸ ᱥᱮ ᱵᱟᱝ, ᱟᱫᱚ ᱵᱟᱲᱟᱭ ᱦᱩᱭᱩᱜ-ᱟ, ᱡᱮ ᱢᱟᱨᱟᱝ ᱵᱩᱨᱩᱣᱟᱜ ᱥᱟᱯᱟᱵ ᱛᱟᱦᱮᱱᱟ, ᱟᱞᱮ ᱫᱚᱞᱮ ᱢᱚᱱᱮᱭᱟ, ᱟᱫᱚ ᱚᱱᱟ ᱠᱷᱟᱹᱛᱤᱨ ᱴᱷᱤᱠ ᱜᱮ, ᱚᱱᱠᱟ ᱞᱮᱠᱟᱛᱮ ᱟᱫᱚ, ᱟᱞᱮ ᱫᱚ ᱠᱟᱹᱯᱤ ᱛᱮᱜᱮ ᱞᱮ, ᱜᱮᱫ ᱛᱚᱯᱟᱜ ᱠᱚᱣᱟ, ᱩᱱᱠᱩ ᱥᱤᱢ ᱠᱚᱫᱚ ᱾
ᱚᱱᱟ ᱫᱚ ᱤᱧ ᱦᱩᱸᱧ ᱧᱮᱞ ᱟᱠᱟᱫᱟᱼᱟ, ᱤᱧ ᱦᱚᱸ ᱛᱟᱨᱢᱟᱱᱮ, ᱧᱮᱞ ᱠᱟᱛᱮᱧ ᱧᱮᱞ ᱟᱠᱟᱫᱟ, ᱟᱫᱚ ᱡᱚᱛᱚ ᱦᱚᱲ ᱫᱚ ᱵᱟᱝ, ᱡᱚᱛᱚ ᱫᱚ, ᱟᱫᱚ ᱥᱤᱢ ᱵᱩᱥᱟᱹᱜ ᱫᱚ, ᱡᱮᱱᱚᱱ ᱡᱚᱛᱚ ᱫᱚ ᱵᱟᱝ, ᱵᱟᱝᱠᱚ ᱜᱮᱫ ᱯᱩᱨᱟᱹᱣ ᱠᱚᱣᱟ, ᱠᱤᱪᱷᱩ ᱫᱚᱠᱚ, ᱫᱚᱦᱚ ᱠᱟᱠᱚᱣᱟ, ᱟᱫᱚᱢ ᱟᱫᱚᱢ ᱾ ᱥᱚᱢᱚᱭ ᱫᱚ
ᱦᱩᱸ
ᱟᱯᱮ ᱥᱮᱫ ᱫᱚ ᱛᱟᱞᱟᱝ, ᱢᱟᱜ ᱢᱚᱬᱮ ᱫᱚ, ᱦᱩᱭᱩᱜ ᱟᱥᱮ ᱵᱟᱝ, ᱟᱞᱮ ᱥᱮᱱ ᱡᱚᱮᱢᱚᱱ ᱢᱟᱜ ᱢᱚᱬᱮ ᱠᱚᱫᱚ ᱵᱟᱝ ᱦᱩᱭᱩᱜᱼᱟ, ᱛᱟᱞᱮᱭᱟ ᱜᱚᱝᱠᱮ ᱟᱞᱮ ᱥᱮᱱ ᱫᱚ‌ ᱾ ᱛᱟᱢᱟ ᱞᱮᱠᱷᱟᱱ ᱫᱚ ᱢᱟᱱᱮ ᱦᱮᱸ, ᱚᱸᱻᱯᱟᱨᱴ ᱛᱟᱢᱲᱟ ᱣᱣᱟ , ᱥᱚᱨᱦᱟᱭ ᱵᱚᱸᱜᱟ ᱫᱚ ᱟᱞᱮ ᱫᱚ ᱵᱟᱞᱮ ᱥᱚᱨᱦᱟᱭᱚᱜᱼᱟ, ᱡᱮᱢᱚᱱ ᱯᱩᱥ ᱵᱚᱸᱜᱟ ᱞᱮ, ᱥᱚᱨᱦᱟᱭᱚᱜᱼᱟ, ᱦᱮᱸ ᱥᱮ, ᱦᱮᱸ ᱾
ᱦᱩᱸᱦᱩᱸ ᱾
ᱚᱱᱠᱟ ᱜᱮ ᱛᱟᱱ ᱢᱟᱜ ᱢᱚᱬᱮ ᱨᱮᱭᱟᱜ ᱡᱟᱸᱦᱟᱸ ᱪᱚᱞ ᱢᱤᱫᱴᱮᱱ ᱡᱟᱸᱦᱟᱸ ᱚᱱᱟ ᱫᱚ᱾ ᱥᱮᱱ ᱫᱚ ᱤᱧ ᱡᱚᱛᱚ ᱫᱤᱱ ᱞᱟᱹᱴᱩ ᱠᱟᱹᱛᱮᱧ ᱧᱮᱞ ᱟᱠᱟᱫᱟ ᱤᱧᱟᱹᱜ ᱵᱚᱭᱮᱥ ᱦᱩᱭ ᱮᱱ ᱛᱤᱧᱟ ᱢᱚᱴᱟ ᱢᱩᱴᱤ ᱵᱷᱟᱜᱮ ᱜᱮ᱾
ᱢᱚᱴᱟ ᱢᱩᱴᱤ ᱳᱭ ᱥᱟᱛᱟᱥ ᱟᱴᱷᱟᱥ ᱜᱟᱱ ᱢᱮᱱᱠᱷᱟᱱ ᱮᱠᱷᱚᱱᱳ ᱯᱚᱨᱡᱚᱱᱛᱚ ᱫᱚ ᱢᱟᱜ ᱢᱚᱬᱮ ᱫᱚ᱾ ᱵᱟᱹᱧ ᱧᱮᱞ ᱠᱟᱫᱟ ᱟᱨ ᱥᱮᱢ ᱵᱟᱵᱟ ᱛᱟᱠᱚ ᱦᱚᱸ ᱠᱩᱞᱤ ᱵᱟᱲᱟ ᱦᱩᱭ ᱠᱟᱱᱟ ᱡᱮ ᱢᱟᱜ ᱢᱚᱬᱮ ᱵᱟᱲᱟᱣ ᱠᱟᱱᱟ ᱵᱚᱱ ᱥᱮ ᱵᱟᱝ᱾ ᱢᱟᱜ ᱢᱚᱬᱮ ᱢᱤᱫᱴᱮᱱ ᱟᱵᱚᱣᱟᱜ ᱥᱟᱶᱛᱟ ᱨᱮᱭᱟᱜ ᱢᱤᱫᱴᱮᱱ ᱢᱮᱱ ᱟᱠᱚ ᱡᱮ ᱢᱚᱬᱮ ᱵᱚᱪᱷᱚᱨ ᱚᱱᱛᱚᱨ ᱢᱟᱜ ᱢᱚᱬᱮᱜ ᱫᱚᱨᱠᱟᱨ ᱠᱟᱱᱟ ᱫᱟᱲᱮ ᱮᱢᱟ ᱠᱚ ᱦᱩᱭᱩᱜᱼᱟ᱾ ᱦᱮᱸ ᱵᱚᱸᱜᱟ ᱵᱩᱨᱩ ᱟᱵᱚ ᱨᱮᱱ᱾ ᱠᱤᱱᱛᱩ ᱚᱱᱟ ᱫᱚ ᱵᱟᱹᱧ ᱧᱮᱞ ᱧᱟᱢ ᱠᱟᱫᱟ ᱥᱮ ᱢᱮᱱᱟ ᱠᱚ ᱵᱟᱝ ᱦᱩᱭ ᱟᱠᱟᱱᱟ᱾ ᱪᱮᱠᱟᱞ ᱨᱮ ᱪᱚ ᱪᱮᱫ ᱨᱮ ᱪᱤᱠᱟᱣ ᱟᱠᱟᱱ ᱪᱮᱠᱟᱢ ᱵᱟᱲᱟᱭᱟ᱾
ᱦᱮᱸ ᱠᱟᱛᱷᱟ ᱫᱚ ᱠᱟᱱ ᱜᱮᱭᱟ ᱵᱟᱝ ᱫᱚ᱾ ᱟᱫᱚ ᱤᱧ ᱦᱚ ᱩᱱᱟᱹᱜ ᱫᱚ ᱵᱟᱰᱟᱭ ᱵᱟᱹᱱᱩᱜ ᱠᱟᱫᱟ ᱛᱚ᱾ ᱟᱢ ᱪᱮᱫ ᱞᱮᱠᱟᱢ ᱢᱚᱱᱮ ᱛᱟᱞᱟᱝ ᱚᱱᱟ ᱨᱮ᱾
ᱚᱠᱟᱴᱟᱜ ᱞᱮᱠᱟ᱾
ᱚᱱᱟ ᱱᱤᱛᱚᱜ ᱡᱟᱸᱦᱟᱸᱢ ᱞᱟᱹᱭ ᱦᱚᱪᱚ ᱠᱮᱫ᱾
ᱢᱟᱜ ᱢᱚᱬᱮ
ᱦᱳᱭ ᱟᱫᱚ ᱢᱟᱜ ᱢᱚᱬᱮ ᱫᱚ ᱟᱞᱮᱥᱮᱫ ᱫᱚ ᱦᱮᱱᱟᱜ ᱫᱚ ᱦᱮᱱᱟᱜᱼᱟ᱾
ᱦᱮᱸ ᱢᱟᱜ ᱢᱟ ᱢᱟᱜ ᱢᱚᱬᱮ ᱫᱚ ᱦᱩᱭᱩᱜ ᱠᱟᱱᱟ᱾ ᱧᱮᱞ ᱢᱮ ᱱᱚᱣᱟ ᱫᱚ ᱢᱟᱜ ᱢᱚᱬᱮ ᱫᱚ ᱧᱮᱞ ᱢᱮ ᱵᱟᱦᱟ ᱫᱚ ᱯᱨᱚᱛᱤ ᱵᱚᱪᱷᱚᱨ ᱵᱚᱪᱷᱚᱨ ᱵᱚᱱ ᱵᱚᱸᱜᱟᱜᱼᱟ ᱥᱮ ᱦᱮᱸ ᱟᱨ ᱢᱟᱜ ᱢᱚᱬᱮ ᱫᱚ ᱦᱩᱭᱩᱜ ᱠᱟᱱᱟ ᱢᱚᱬᱮ ᱵᱚᱪᱷᱚᱨ ᱚᱱᱛᱚᱨ ᱚᱱᱛᱚᱨ ᱥᱮ ᱯᱮ ᱵᱚᱪᱷᱚᱨ ᱪᱷᱟᱲᱟ ᱪᱷᱟᱲᱟ ᱦᱚᱵᱚᱱ ᱵᱚᱸᱜᱟ ᱫᱟᱲᱮᱭᱟᱜᱼᱟ ᱴᱷᱤᱠ ᱟᱪᱷᱮ ᱢᱟᱜ ᱢᱚᱬᱮ ᱨᱮᱫᱚ ᱟᱨ ᱯᱨᱚᱛᱤ ᱵᱚᱪᱷᱚᱨ ᱜᱮ ᱡᱩᱫᱤᱢ ᱢᱮᱱᱟ ᱤᱧ ᱢᱟᱜ ᱢᱚᱬᱮᱧ ᱛᱟᱦᱚᱞᱮ ᱚᱱᱟ ᱦᱚᱸ ᱠᱟᱨᱣᱟ ᱫᱚ ᱜᱟᱱᱚᱜᱼᱟ, ᱟᱫᱚ ᱢᱟᱜ ᱢᱚᱬᱮ ᱫᱚ ᱦᱩᱭᱩᱜ ᱠᱟᱱᱟ ᱪᱮᱫ ᱞᱮᱠᱟ, ᱵᱟᱦᱟ ᱨᱮ ᱫᱚ ᱦᱩᱭᱩᱜ ᱠᱟᱱᱟ ᱦᱩᱰᱤᱧ ᱫᱟᱲᱮ ᱟᱨ ᱢᱟᱜ ᱢᱚᱬᱮ ᱨᱮᱭᱟᱜ ᱱᱟᱥᱮᱱᱟᱜ ᱫᱚ ᱚᱱᱟ ᱠᱷᱚᱱ ᱵᱷᱤᱱᱟᱹ ᱫᱚ ᱦᱩᱭᱩᱜ ᱠᱟᱱᱟ ᱫᱟᱲᱮ ᱛᱮ᱾ ᱢᱟᱨᱟᱝ ᱚᱜ ᱠᱟᱱᱟ ᱠᱚ᱾
ᱦᱳᱭ ᱦᱳᱭ
ᱥᱤᱥᱴᱮᱢ ᱛᱮᱛᱫᱚ ᱱᱚᱣᱟ ᱠᱟᱱᱟ ᱡᱮ ᱢᱟᱜ ᱢᱚᱬᱮ ᱟᱨ ᱵᱟᱦᱟ ᱫᱚ ᱩᱱᱠᱤᱱ ᱫᱚ ᱥᱩᱨ ᱥᱩᱯᱩᱨ ᱠᱟᱱ ᱜᱮᱭᱟ ᱠᱤᱱ, ᱢᱮᱱᱠᱷᱟᱱ ᱫᱟᱲᱮ ᱨᱮᱭᱟᱜ ᱦᱮᱨ-ᱯᱷᱮᱨ ᱠᱷᱟᱹᱛᱤᱨ ᱠᱷᱟᱹᱛᱤᱨ ᱜᱮ ᱚᱱᱟ ᱫᱚ ᱦᱩᱭᱩᱜ ᱠᱟᱱᱟ ᱢᱟᱜ ᱢᱚᱬᱮ ᱵᱚᱱ ᱧᱩᱛᱩᱢ ᱠᱟᱫᱟ᱾
ᱴᱷᱤᱠ, ᱟᱪᱷᱟ ᱚᱱᱠᱟᱱ ᱠᱟᱛᱷᱟ ᱵᱟᱝ ᱦᱮᱸ᱾
ᱦᱮᱸ
ᱟᱫᱚ ᱚᱱᱟ ᱜᱮ ᱤᱧᱦᱚᱸ ᱵᱟᱝ ᱤᱧ ᱫᱤᱥᱟᱹᱭᱮᱫᱟ ᱥᱮ ᱵᱟᱝ ᱤᱧ ᱞᱟᱹᱭ ᱫᱟᱲᱮᱭᱟᱜ ᱠᱟᱱᱟ᱾ ᱟᱫᱚ ᱵᱷᱮᱜᱟᱨ ᱫᱚ ᱚᱠᱟ ᱞᱮᱠᱟ ᱨᱮ ᱪᱮᱫ ᱠᱷᱟᱹᱛᱤᱨ ᱛᱮ᱾ ᱡᱟᱭᱦᱳᱠ ᱟᱢ ᱴᱷᱮᱱ ᱠᱷᱚᱱᱟᱜ ᱵᱟᱲᱟᱭ ᱠᱟᱛᱮᱫ ᱤᱧ ᱟᱹᱰᱤ ᱱᱟᱯᱟᱭ ᱤᱧ ᱟᱹᱭᱠᱟᱹᱣ ᱠᱮᱫᱟ᱾ ᱟᱪᱷᱟ ᱫᱚᱨᱠᱟᱨ ᱠᱟᱱ ᱜᱮᱭᱟ ᱱᱤᱝᱠᱟᱹ ᱱᱚᱣᱟ ᱠᱚ ᱟᱵᱚ ᱜᱟᱞᱚᱪ ᱮ ᱡᱮ ᱥᱟᱹᱨᱤ ᱜᱮ ᱟᱵᱚ ᱱᱚᱣᱟ ᱪᱮᱫᱟᱜ ᱦᱩᱭᱩᱜᱼᱟ ᱪᱮᱫ ᱠᱷᱟᱹᱛᱤᱨ ᱛᱮ᱾ ᱱᱚᱣᱟ ᱪᱮᱛᱟᱱ ᱨᱮ ᱟᱵᱚ ᱱᱟᱥᱮᱱᱟᱜ ᱵᱚᱱ ᱜᱟᱞᱢᱟᱨᱟᱣᱟᱜ ᱠᱷᱟᱱ ᱫᱚ ᱟᱹᱰᱤ ᱜᱮ ᱱᱟᱯᱟᱭᱚᱜ ᱜᱮᱭᱟ ᱦᱮᱸ
ᱦᱮᱸ, ᱱᱚᱣᱟ ᱠᱚ ᱞᱟᱹᱜᱤᱫ ᱛᱮ ᱥᱤᱢ ᱡᱟᱣᱨᱟ ᱦᱚᱸ ᱫᱚᱨᱠᱟᱨ ᱠᱟᱱᱟ ᱢᱤᱫᱴᱮᱱ ᱱᱚᱣᱟ ᱫᱚ ᱵᱟᱦᱟ᱾ ᱡᱟᱸᱦᱟᱸ ᱢᱟᱜ ᱢᱚᱬᱮ ᱡᱚᱠᱷᱚᱱ ᱦᱩᱭ ᱠᱮᱫᱟᱵᱚᱱ ᱥᱮ ᱵᱚᱸᱜᱟ ᱵᱩᱨᱩ ᱠᱚ ᱯᱟᱨᱚᱢᱮᱱ ᱛᱟᱵᱚᱱᱟ ᱦᱮᱸ ᱥᱮ ᱵᱟᱦᱟ ᱠᱚ ᱦᱩᱭ ᱮᱱᱟ ᱦᱩᱭ ᱥᱟᱹᱛ ᱮᱱᱟ ᱡᱮ ᱦᱤᱞᱳᱜ᱾ ᱵᱚᱸᱜᱟ ᱵᱩᱨᱩ ᱡᱚ ᱡᱟᱦᱮᱨ ᱨᱮ ᱵᱚᱱ ᱠᱚᱨᱟᱣ ᱟᱹᱜᱩᱭᱟ ᱛᱟᱯᱚᱨᱮ ᱡᱩᱫᱤ ᱵᱤᱠᱮᱞ ᱵᱮᱞᱟ ᱥᱮ ᱚᱱᱠᱟ ᱥᱮ ᱵᱟᱨ ᱫᱤᱱ ᱯᱚᱨ ᱜᱮ ᱦᱮᱸ ᱚᱱᱟ ᱞᱟᱸᱥᱟᱲᱦᱮᱫ ᱛᱮ ᱢᱤᱫ ᱢᱤᱫᱴᱮᱱ ᱡᱩᱫᱤ ᱚᱱᱠᱟᱱᱟᱜ ᱡᱩᱫᱤ ᱵᱚᱱ ᱟᱞᱳᱪᱚᱱᱟ᱾ ᱡᱩᱫᱤ ᱜᱟᱞᱚᱪ ᱵᱚᱱ ᱥᱟᱯᱲᱟᱣ ᱫᱟᱲᱮᱭᱟᱜᱼᱟ ᱮᱱ ᱦᱚ ᱜᱟᱞᱚᱪ ᱦᱚᱸ ᱛᱟᱦᱮᱱᱟ ᱱᱚᱛᱮ ᱟᱵᱚᱣᱟᱜ᱾ ᱡᱟᱦᱟᱸ ᱵᱟᱦᱟ ᱫᱚᱱ ᱥᱮ ᱮᱢᱟᱱ ᱠᱚ ᱡᱟᱦᱟᱸ ᱢᱮᱱᱟᱜ ᱛᱟᱵᱚᱱᱟ ᱦᱮᱸ ᱚᱱᱟ ᱠᱚ ᱫᱚᱦᱚ ᱞᱮᱠᱷᱟᱱ ᱢᱤᱫᱴᱮᱱ ᱛᱚ ᱢᱟᱱᱮᱼᱼ ᱱᱟᱯᱟᱭ ᱠᱚ ᱦᱮᱸ ᱥᱮ ᱵᱟᱝ?
ᱴᱷᱤᱠ ᱴᱷᱤᱠ